ᱦᱚᱭ ᱡᱚᱦᱟᱨ ᱜᱮ
ᱦᱟᱸ ᱥᱟᱹᱜᱩᱱ ᱥᱮᱛᱟᱜ ᱡᱚᱦᱟᱨ ᱜᱮ, ᱛᱚ ᱱᱟᱯᱟᱭ ᱵᱮᱲᱟ ᱜᱮ ᱢᱮᱱᱟᱜ ᱢᱮᱭᱟ᱾
ᱦᱚᱭ ᱱᱟᱯᱟᱭ ᱜᱮ ᱟᱢᱜᱮ ᱚᱠᱟ ᱞᱮᱠᱟ?
ᱟᱞᱤᱧ ᱦᱚᱸ ᱱᱟᱯᱟᱭ ᱵᱟᱲᱟ ᱜᱮ ᱟᱨ ᱚᱲᱟᱜ ᱠᱚᱨᱮ ᱪᱮᱜᱠᱟ ᱢᱮᱱᱟᱜ ᱠᱚᱣᱟ ᱱᱟᱯᱟᱭ ᱜᱮᱛᱚ?
ᱦᱚᱭ ᱮᱠᱷᱚᱱ ᱫᱚ ᱦᱟᱸᱜ ᱵᱮᱥ ᱜᱮ ᱢᱮᱱᱟᱜ ᱠᱟᱜ ᱠᱚᱣᱟ ᱪᱟᱸᱫᱚ ᱵᱚᱸᱜᱟᱣᱟᱜ ᱫᱩᱞᱟᱹᱲ ᱛᱷᱩᱢᱟᱥᱤᱥ ᱫᱚ ᱟᱵᱤᱱ ᱨᱮᱱ ᱜᱮ ᱚᱠᱟᱞᱮᱠᱟ ᱚᱲᱟᱜ ᱠᱚ?
ᱦᱚᱸ ᱟᱞᱮᱥᱮᱜ ᱨᱮᱦᱚᱸ ᱱᱟᱯᱟᱭ ᱵᱟᱲᱟ ᱜᱮ ᱢᱮᱱᱟᱜ ᱠᱚᱣᱟ ᱟᱨ ᱟᱯᱮ ᱥᱮᱜ ᱫᱟᱜ ᱡᱟᱹᱯᱩᱫ ᱪᱮᱜᱠᱟ ᱦᱩᱭᱩᱜ ᱠᱟᱱᱟ?
ᱫᱟᱜ ᱡᱟᱹᱯᱩᱫ ᱫᱚ ᱱᱚᱜᱼᱚᱭ ᱛᱚ ᱢᱟᱦᱫᱷᱮᱨ ᱦᱤᱞᱚᱜ ᱮ ᱫᱟᱜ ᱟᱠᱟᱫᱟ ᱦᱚᱞᱟ ᱠᱷᱚᱱ ᱫᱚ ᱥᱤᱛᱩᱝ ᱜᱮ ᱵᱟᱹᱲᱛᱤ ᱫᱚ ᱱᱟ ᱦᱟᱜ ᱾ ᱟᱯᱮ ᱥᱮᱜ ᱜᱮ?
ᱟᱞᱮ ᱥᱮᱜ ᱜᱮ ᱦᱟᱸᱜ ᱨᱤᱢᱤᱞ ᱫᱚ ᱨᱟᱠᱟᱵ ᱟᱠᱟᱫᱟᱭ ᱦᱮᱸᱜ ᱫᱟᱜ ᱡᱟᱹᱲᱤ ᱜᱮ ᱵᱟᱹᱱᱩᱜ᱾ ᱦᱟᱛᱟᱲ ᱠᱟᱫᱟ ᱟᱫᱚ ᱞᱟ. ᱭ ᱵᱟᱝ ᱜᱟᱱᱚᱜ ᱠᱟᱱᱟ ᱦᱟᱸᱜ ᱟᱨ ᱢᱤᱫᱤᱲᱦᱤ ᱯᱚᱨᱮ ᱫᱚ ᱫᱟᱜᱽ ᱜᱮᱪᱚᱭ ᱦᱮᱸᱫᱮ ᱜᱮ ᱧᱮᱞᱚᱜ ᱠᱟᱱᱟ ᱛᱚ ᱨᱤᱢᱤᱞ ᱫᱚ᱾
ᱟᱪᱪᱷᱟ ᱟᱪᱪᱷᱟ ᱛᱟᱦᱚᱞᱮ ᱛᱚᱞᱟ ᱫᱚᱯᱮ ᱜᱤᱰᱤ ᱠᱟᱫᱟ ᱛᱚ ᱵᱟᱝ?
ᱦᱮᱸ ᱜᱤᱰᱤ ᱦᱳᱭ ᱟᱠᱟᱱᱟ ᱛᱚᱞᱟ ᱠᱚᱫᱚ ᱟᱫᱚ ᱨᱚᱦᱚᱭ ᱞᱮᱠᱟ ᱫᱚ ᱦᱩᱭ ᱧᱚᱜᱚᱜ ᱠᱟᱱᱟ᱾ ᱫᱷᱟᱨᱟᱜ ᱫᱚ ᱟᱫᱚ ᱫᱟᱜ ᱡᱟᱹᱲᱤ ᱠᱷᱟᱹᱛᱤᱨ ᱵᱟᱝ ᱨᱚᱦᱚᱭ ᱧᱚᱜ ᱦᱩᱭ ᱠᱟᱱᱟ᱾ ᱚᱱᱟᱜᱮ ᱛᱟᱸᱜᱤ ᱛᱸᱟᱲᱟᱜ ᱨᱮ ᱢᱮᱱᱟᱜ ᱞᱮᱭᱟ ᱫᱟᱜ ᱡᱟᱹᱲᱤ ᱛᱤᱥ ᱦᱩᱭᱩᱜ ᱠᱟᱱᱟ᱾
ᱟᱪᱪᱷᱟ ᱟᱪᱪᱷᱟ ᱟᱞᱮᱮᱥᱮᱫ ᱦᱚᱸ ᱚᱱᱠᱟᱜ ᱜᱮ ᱟᱫᱚ ᱚᱱᱠᱟ ᱞᱮᱠᱟ ᱵᱮᱵᱚᱥᱛᱛᱟ ᱜᱮ ᱢᱮᱱᱟᱜ ᱠᱟᱫᱟ᱾ ᱱᱟᱹᱭ ᱠᱚᱦᱚᱸ ᱢᱮᱱᱟᱜ ᱠᱟᱫᱟ, ᱟᱨ ᱠᱮᱱᱮᱞ ᱠᱚᱦᱚᱸ ᱢᱮᱱᱟᱜ ᱠᱟᱫ ᱛᱟᱞᱮᱭᱟ ᱟᱞᱮ ᱥᱮᱫ ᱫᱚᱦᱟᱸᱜ ᱟᱫᱚ ᱚᱱᱠᱟ ᱫᱟᱜ ᱡᱟᱹᱲᱤ ᱨᱮᱱᱟᱜ ᱮᱴᱠᱮᱴᱚᱬᱮ ᱵᱟᱝ ᱦᱩᱭᱩᱜ ᱨᱮᱦᱚᱸ ᱚᱱᱠᱟ ᱞᱮᱠᱟ ᱚᱵᱚᱥᱛᱷᱟ ᱢᱮᱱᱟᱜ ᱛᱮ ᱦᱚᱸᱮ ᱪᱟᱥᱵᱟᱥ ᱫᱚ ᱱᱟᱯᱟᱭ ᱛᱮᱜᱮ ᱦᱮᱡ ᱛᱟᱞᱮᱭᱟ ᱟᱞᱮ ᱥᱮᱫ ᱫᱚ᱾ ᱟᱯᱮ ᱥᱮ ᱪᱟᱥ ᱵᱟᱟᱥ ᱮᱴᱠᱮᱴᱚᱬᱮ ᱦᱩᱭᱩᱜ ᱟ ᱥᱮ ᱪᱮᱫ ᱞᱮᱠᱟ᱾
ᱦᱮᱸ ᱟᱫᱚ ᱮᱴᱠᱮᱴᱚᱬᱮ ᱢᱟ ᱦᱩᱭᱩᱜ ᱜᱮᱭᱟ ᱫᱟᱜ ᱡᱟᱹᱲᱤ ᱠᱷᱟᱹᱛᱤᱨ ᱟᱫᱚ ᱱᱚᱛ ᱵᱸ ᱯᱩᱠᱷᱨᱤ ᱢᱮᱱᱟᱜ ᱨᱮᱦᱚᱸ ᱟᱫᱚ᱾ ᱠᱟᱹᱡ ᱵᱟᱭ ᱫᱟᱜ ᱡᱟᱹᱲᱤ ᱞᱮᱠᱷᱟᱱ ᱫᱚ ᱵᱟᱸᱫᱷ ᱯᱩᱠᱷᱤ ᱠᱚᱨᱮ ᱛᱚ ᱫᱟᱜ ᱵᱟᱝᱟᱱ ᱛᱚ ᱵᱟᱝ ᱧᱚᱜᱚᱜᱼᱟ᱾ ᱠᱟᱹᱡ ᱡᱩᱫᱤ ᱫᱟᱜ ᱡᱟᱹᱲᱤ ᱞᱮᱠᱷᱟᱱ ᱟᱞᱚᱯᱚ ᱢᱚᱫᱽᱫᱷᱮ ᱨᱮ ᱠᱟᱹᱡ ᱵᱟᱸᱷ ᱯᱩᱠᱷᱨᱤ ᱨᱮ ᱜᱮ ᱛᱚᱸᱵᱟ ᱠᱟᱛᱮᱫ᱾ ᱢᱮᱥᱤᱱ ᱛᱮ ᱟᱨᱮᱡ ᱠᱟᱛᱮᱮᱫᱦ ᱠᱟᱹᱡ ᱨᱚᱦᱚᱭ ᱞᱮᱠᱷᱟᱡ ᱚᱱᱟ ᱥᱩᱵᱤᱫᱟ ᱦᱚᱸ ᱵᱟᱝ ᱜᱟᱱᱚᱜ ᱠᱟᱱᱟ᱾ ᱠᱟᱱᱟ ᱡᱮ ᱵᱟᱸᱫᱤᱛᱚᱜ ᱫᱚ ᱟᱸᱡᱮᱫ ᱜᱚᱜ ᱠᱟᱱᱟ ᱵᱟᱸᱫ ᱯᱩᱠᱷᱨᱤ ᱠᱟᱛᱮᱮᱫ ᱫᱟᱜ ᱠᱚᱦᱚᱸ᱾
ᱦᱳᱭ ᱦᱳᱭ ᱮᱠᱟᱞ ᱮᱠᱟᱞ ᱜᱮ ᱵᱟᱸ ᱯᱩᱠᱷᱨᱤ ᱨᱮᱱᱟᱜ ᱫᱟᱜ ᱫᱚ ᱵᱟᱝ ᱛᱟᱦᱮᱱᱟ ᱥᱮ᱾ ᱟᱫᱚ ᱫᱟᱜ ᱡᱟᱹᱲᱤ ᱞᱮᱠᱷᱟᱱᱡ ᱦᱚᱸ ᱯᱮᱨᱮᱡᱚᱜᱼᱟ, ᱱᱟᱯᱟᱭᱚᱜᱼᱟ ᱢᱟᱱᱮ ᱯᱟᱭᱨᱟᱜ ᱠᱚᱨᱮ ᱥᱩᱵᱤᱛᱤᱫᱟ ᱦᱩᱭᱩᱜ ᱛᱟᱵᱚᱱᱟ ᱟᱵᱚᱣᱟᱜ ᱜᱮ ᱵᱟᱠᱟᱡ ᱥᱟᱺᱜᱤᱧ ᱥᱮᱫ ᱚᱱᱠᱟ ᱜᱮ ᱪᱟᱞᱟᱜ ᱦᱩᱭᱩᱜ ᱛᱟᱵᱚᱱᱟ ᱾
ᱦᱚᱭ ᱚᱱᱟ ᱦᱚᱸ ᱦᱮᱸᱜᱮ ᱥᱟᱹᱭ ᱠᱚᱨᱮ ᱟᱫᱚ ᱚᱱᱠ ᱥᱟᱵᱽᱢᱟᱨᱥᱟᱞ ᱠᱚᱦᱚᱸ ᱵᱟᱹᱱᱩᱜᱼᱟ᱾ ᱡᱮ ᱥᱚᱨᱠᱟᱨ ᱠᱷᱚᱱᱟᱜ ᱥᱩᱵᱤᱫᱟ ᱠᱚᱦᱚᱸ ᱵᱟᱝ ᱧᱟᱢ ᱧᱚᱜ ᱦᱩᱭ ᱟᱠᱟᱱᱟ ᱡᱮ ᱱᱚᱝᱠᱟ ᱡᱮ ᱥᱟᱢᱚᱞᱥᱞ ᱢᱤᱫᱴᱟᱝ ᱛᱟᱦᱮᱸᱱ ᱠᱷᱟᱱ ᱚᱱᱟ ᱦᱚᱸ ᱱᱟᱯᱟᱭ ᱠᱚᱜᱼᱟ᱾ ᱡᱮ ᱚᱱᱟ ᱨᱮᱮᱡ ᱠᱟᱛᱮ ᱨᱮᱦᱚᱸ ᱪᱟᱥᱵᱥ ᱦᱩᱭ ᱠᱚᱜᱼᱟ᱾
ᱦᱳᱭ - ᱦᱳᱭ - ᱦᱳᱭ ᱮᱠᱟᱞ ᱮᱠᱟᱞ ᱟᱞᱮᱮᱥᱮᱫ ᱫᱚ ᱦᱟᱜ ᱠᱩᱞᱦᱤ ᱠᱚᱨᱮ ᱜᱮ ᱚᱱᱠᱟ ᱥᱟᱵᱢᱟᱨᱥᱟᱞ ᱫᱚᱠᱚ ᱵᱮᱱᱟᱣ ᱟᱠᱟᱫᱟ ᱫᱟᱜ ᱧᱩ ᱥᱮ ᱯᱟᱭᱨᱟᱜ ᱫᱚᱦᱟᱸᱜ ᱜᱟᱱᱚᱜᱼᱟ ᱢᱚᱴᱟᱢᱩᱴᱤ ᱫᱚ᱾
ᱦᱚᱸ
ᱦᱳᱭ ᱟᱯᱮ ᱫᱚ ᱠᱩᱞᱦᱤ ᱠᱚᱨᱮ ᱦᱚᱸ ᱚᱱᱠᱟ ᱫᱟᱜ ᱧᱩ ᱨᱮᱱᱟᱜ ᱵᱮᱵᱚᱥᱛᱛᱟ ᱠᱚᱫᱚ ᱢᱮᱱᱟᱜ ᱟᱥᱮ ᱵᱟᱝ?
ᱦᱮᱸ ᱠᱩᱞᱦᱤ ᱠᱚᱨᱮ ᱫᱚ ᱢᱮᱱᱟᱜᱼᱟ ᱾ᱫᱚ ᱟᱹᱰᱤᱢᱟ ᱟᱭᱢᱟ ᱡᱟᱭᱜᱟ ᱨᱮ ᱧᱮᱞ ᱦᱩᱭ ᱠᱟᱱᱟ ᱛᱚ ᱵ ᱠᱷᱮᱛ ᱵᱟᱹᱭᱦᱟᱹᱲ ᱠᱚᱨᱮ ᱠᱚ ᱵᱮᱱᱟᱣ ᱦᱚᱪᱚᱭ ᱜᱮᱭᱟ ᱾
ᱦᱳᱭ ᱦᱳᱭ ᱦᱳᱭ ᱟᱫᱚ ᱜᱚᱝᱠᱮ ᱟᱯᱮ ᱥᱮᱫ ᱫᱚ ᱢᱟᱱᱮ ᱪᱟᱥᱵᱟᱥ ᱫᱚ ᱢᱤᱫ ᱫᱷᱟᱣ ᱥᱮ ᱵᱟᱨ ᱫᱷᱟᱣ ᱯᱮ ᱪᱟᱥᱟ ᱾
ᱵᱟᱫᱷᱟᱭ ᱠᱚ ᱪᱟᱥ ᱜᱮᱭᱟ ᱟᱫᱚ ᱫᱩᱤᱫᱤ ᱫᱟᱜ ᱛᱟᱦᱮᱱ ᱠᱷᱟᱡ ᱵᱟᱱᱩᱜ ᱠᱷᱟᱱ ᱢᱤᱫ ᱫᱷᱟᱣ ᱜᱮ ᱾
ᱦᱳᱭ ᱦᱳᱭ ᱦᱳᱭ ᱮᱠᱟᱞ ᱢᱟᱱᱮ ᱚᱱᱠᱟ ᱦᱳᱲᱳ ᱠᱚ ᱥᱟᱶ ᱥᱟᱶᱛᱮ ᱪᱮᱫ ᱞᱮᱠᱟᱱᱟᱜ ᱮᱴᱟᱜ ᱠᱤᱪᱷᱩ ᱪᱟᱥ ᱛᱟᱦᱮᱱᱟ᱾
ᱦᱮᱸ ᱥᱚᱵᱡᱤ ᱠᱚᱞᱮ ᱪᱟᱥᱟ᱾ ᱵᱤᱲᱤ, ᱡᱷᱤᱜᱟ, ᱰᱷᱮᱲᱳᱥ, ᱤᱪᱪᱷᱟᱹ ᱠᱳᱨᱳᱞᱟ᱾ ᱚᱱᱟ ᱠᱚ ᱢᱟ ᱟᱭᱢᱟ ᱡᱤᱱᱤᱥ ᱢᱮᱱᱟᱜᱼᱟ ᱪᱟᱥ ᱨᱚᱠᱚᱢ
ᱦᱮᱸ ᱦᱮᱸ ᱥᱚᱵᱽᱡᱤ ᱠᱚ ᱟᱱᱟᱡ ᱯᱟᱟᱹᱛᱤ ᱠᱚ ᱪᱟᱥ ᱦᱩᱭᱩᱜᱼᱟ᱾ ᱟᱞᱩ ᱠᱚ ᱡᱮᱢᱚᱱ ᱵᱚᱱ ᱨᱚᱦᱚᱭᱟ ᱤᱱᱠ ᱜᱮ᱾
ᱟᱫᱚ ᱟᱞᱩ ᱠᱚᱜᱮ ᱠᱟᱹᱡ ᱡᱟᱹᱥᱛᱤ ᱧᱚᱜ ᱠᱚ ᱨᱚᱦᱚᱭᱟ ᱱᱚᱛ ᱟᱞᱮ ᱥᱮᱫ ᱫᱚ᱾
ᱟᱪᱪᱷᱟ ᱟᱪᱪᱷᱟ ᱦᱳᱭ ᱟᱞᱩ ᱫᱚᱠᱚ ᱟᱞᱮ ᱥᱮᱫ ᱦᱚᱸᱠᱚ ᱨᱚᱦᱚᱭ ᱜᱮᱭᱟ ᱟᱫᱚ᱾ ᱩᱸᱻ ᱠᱤᱪᱷᱩ ᱠᱤᱪᱷᱩ ᱦᱚᱲ ᱫᱚ ᱚᱲᱟᱜ ᱦᱚᱲ ᱡᱚᱢ ᱞᱟᱹᱜᱤᱫ, ᱟᱨ ᱠᱤᱪᱷᱩ ᱫᱚ ᱚᱱᱠᱟ ᱟᱠᱷᱨᱤᱧ ᱞᱟᱹᱜᱤᱫ᱾ ᱩᱱᱠᱩ ᱪᱟᱹᱥ ᱜᱤᱭᱟᱹ ᱟᱱᱟ ᱟᱱᱟᱡ ᱯᱚᱛᱛᱤ ᱵᱚᱞᱛᱮ ᱥᱚᱵᱡᱤ ᱠᱚᱜᱮ ᱵᱟᱲᱛᱤ ᱜᱮᱟᱭ ᱛᱮ ᱪᱟᱥ ᱠᱟ ᱦᱟᱜ ᱟᱞᱮ ᱥᱮᱫ ᱠᱷᱚᱱ ᱫᱚ ᱱᱚᱝᱠᱟ ᱟᱠᱷᱨᱤᱧ ᱞᱟᱹᱜᱤᱫ ᱦᱚᱸ᱾
ᱟᱨ ᱟᱫᱚ ᱛᱟᱯᱚᱨᱮ ᱚᱱᱛᱮ ᱡᱩᱫᱤ ᱢᱟᱨᱠᱮᱴᱤᱝ᱾ ᱤᱡ ᱵᱷᱟᱜᱮ ᱧᱚᱜ ᱢᱮᱱᱟᱜᱼᱟ ᱥᱚᱵᱡᱤ ᱠᱚᱨᱮᱱᱟᱜ ᱚ᱾
ᱯᱮᱭᱟ ᱯᱮᱭᱟ ᱡᱟᱭᱜᱟ ᱨᱮᱜᱮ ᱢᱟᱨᱠᱮᱴᱤᱝ ᱡᱟᱭᱜᱟ ᱫᱚ ᱢᱮᱱᱟᱜ ᱟᱠᱟᱜᱼᱟ᱾ ᱚᱱᱠᱟ ᱦᱟᱴ ᱛᱚᱞᱟ ᱠᱤ ᱵᱟᱡᱟᱨ ᱠᱚ ᱤᱫᱤ ᱠᱟᱛᱮᱫ ᱠᱚ ᱵᱮᱵᱽᱥᱟᱨ ᱴᱷᱮᱡ ᱠᱚ ᱟᱠᱷᱨᱤᱧᱟ
ᱦᱮᱸ ᱢᱟᱱᱮ ᱟᱯᱮ ᱥᱮᱫ ᱫᱚ ᱪᱮᱫ ᱞᱮᱠᱟ ᱫᱟᱢ ᱜᱮᱭᱟ ᱥᱚᱵᱽᱡᱤ?
ᱥᱚᱵᱽᱡᱤ ᱫᱚ ᱫᱟᱢ ᱫᱚ ᱢᱮᱱᱟᱜ ᱟᱠᱟᱟᱜ ᱜᱮᱭᱟ ᱚᱱᱠᱟ ᱞᱮᱠᱟ ᱫᱚ ᱡᱟᱦᱟᱸᱭ ᱥᱮᱢ ᱥᱤ ᱠᱚ ᱫᱚ ᱴᱷᱤᱠ ᱜᱮᱭᱟ ᱠᱚᱯᱮ ᱴᱷᱤᱠ ᱜᱮᱼᱟ ᱡᱟᱦᱟᱸᱭ ᱚᱱᱠᱟ ᱩᱱᱠᱩ ᱠᱚ ᱠᱤᱨᱤᱧ ᱦᱟᱛᱟᱣᱟ ᱦᱮᱡ ᱠᱚᱣᱟᱜ ᱜᱮᱱᱟᱜ ᱮᱴᱠᱮᱴᱚᱬᱮ ᱫᱚ ᱦᱩᱭᱩᱜ ᱛᱟᱠᱚ ᱠᱚᱣᱟ ᱤᱠᱷᱟᱱ ᱫᱚ ᱦᱟᱸᱜ ᱜᱚᱱᱚᱝ ᱠᱚᱦᱚᱸ ᱵᱟᱹᱲᱛᱤ ᱟᱠᱟᱱᱟ ᱥᱮ
ᱦᱮᱸ ᱟᱨ ᱱᱤᱭᱟᱹ ᱡᱟᱱ ᱥᱮᱨᱢᱟ ᱞᱮᱠᱟ ᱛᱮᱫᱚ ᱥᱚᱵᱽᱡᱤ ᱠᱚ ᱡᱟ ᱫᱟᱢ ᱢᱮᱱᱟᱜᱼᱟ ᱠᱟᱹᱡ ᱵᱟᱹᱲᱤᱡ ᱪᱟᱞᱟᱜ ᱠᱟᱱ ᱜᱮᱭᱟ ᱥᱮ᱾ ᱱᱚᱝ ᱠᱟᱭ ᱱᱤᱭᱟᱹ ᱥᱮᱨᱢᱟ ᱫᱷᱟᱵᱤᱡ ᱥᱚᱵᱽᱡᱤ ᱠᱚ ᱠᱟᱹᱡ ᱱᱟᱥᱮ ᱫᱷᱟᱨᱟ ᱠᱚᱢ ᱧᱚᱜ ᱜᱮᱭᱟ᱾
ᱦᱳᱭ ᱦᱳᱭ ᱟᱫᱚ ᱚᱱᱟ ᱥᱟᱶᱛᱮᱦᱚᱸ ᱦᱟ-ᱚᱸᱭ ᱡᱮ ᱚᱲᱟᱜ ᱠᱚᱭᱮ ᱠᱤᱪᱷᱩ ᱠᱤᱪᱷᱩ ᱦᱚᱲ ᱫᱚᱠᱚ ᱦᱩᱸᱪᱟᱥᱵᱟᱥᱮᱫ ᱛᱮ ᱚᱱᱠᱟ ᱞᱮᱠᱟ ᱫᱚ ᱮᱴᱠᱮᱴᱚᱬᱮ ᱵᱟᱝ ᱦᱩᱭᱩᱜ ᱠᱟᱱ ᱛᱟ ᱡᱮᱢᱚᱱ ᱟᱞᱮ ᱫᱚ ᱚᱱᱠᱟ ᱵᱟᱲᱜᱮ ᱨᱮᱜᱮ ᱡᱚᱢ ᱞᱟᱹᱜᱤᱫ ᱝᱮᱞᱮ ᱪᱟᱥᱟ ᱦᱟᱸᱜ᱾ ᱢᱟᱱᱮ ᱯᱨᱚᱛᱛᱮᱠ ᱥᱮᱨᱢᱟ ᱜᱮ ᱢᱟᱱᱮ ᱩᱛᱩ ᱠᱚᱫᱚ ᱠᱤᱨᱤᱧ ᱦᱟᱛᱟᱣ ᱫᱚ ᱵᱟᱝ ᱦᱩᱭᱩᱜ ᱛᱟᱞᱮᱭᱟ᱾ ᱵᱟᱲᱜᱮ ᱜᱮ ᱟᱲᱟᱜ ᱥᱟᱠᱟᱢ ᱚᱱᱠᱟᱱᱟᱜ ᱠᱚᱞᱮ ᱨᱚᱦᱚᱭ ᱠᱟᱜᱼᱟ᱾
ᱦᱩᱸ᱾ ᱚᱱᱟ ᱦᱚᱸ ᱱᱟᱯᱟᱭ ᱜᱮ ᱟᱫᱚ ᱠᱤᱨᱤᱧ ᱵᱟᱝ ᱦᱩᱭᱩᱜᱼᱟ᱾
ᱦᱳᱭ ᱦᱳᱭ᱾
ᱦᱩᱸ ᱦᱩᱸ᱾
ᱟᱨ ᱟᱯᱥᱮᱫ ᱰᱟᱝᱨᱤ ᱠᱚ ᱢᱮᱨᱚᱢ ᱠᱚᱫᱚᱯᱮ ᱪᱟᱥ ᱟᱠᱟᱜ ᱠᱚᱣᱟ ᱥᱮ ᱵᱟᱝᱯᱮ ᱪᱟᱥ?
ᱦᱮᱸ ᱱᱚᱣᱟ ᱟᱞᱮᱥᱮᱫ ᱢᱮᱱᱟᱜ ᱠᱚᱣᱟ ᱰᱟᱹᱝᱨᱤ ᱢᱮᱨᱚᱢ ᱡᱚᱛᱚ ᱜᱮ ᱥᱩᱠᱨᱤ ᱟᱨᱚ ᱮᱢᱟᱱ ᱥᱤᱢ ᱛᱮᱱᱟᱜ ᱢᱮᱱᱟᱜ ᱠᱚᱣᱟ ᱟᱨ ᱜᱮᱰᱮ ᱠᱚ ᱪᱟᱥ
ᱦᱳᱭ ᱦᱳᱭ ᱦᱳᱭ᱾ ᱩᱱᱠᱩ ᱦᱚᱸ ᱪᱟᱥ ᱫᱚ ᱞᱟ ᱛᱤ ᱠᱟᱱ ᱛᱟᱵᱚᱱ ᱜᱮᱭᱟ ᱟᱵᱚᱣᱟᱜ ᱫᱤᱱᱟᱹᱢ ᱫᱤᱱ ᱡᱤᱭᱚᱱ ᱨᱮ ᱩᱱᱠᱩᱣᱟᱜ ᱦᱚᱸ ᱵᱟᱹᱲᱛᱤ ᱠᱟᱭ ᱛᱮᱭᱱᱮᱢ ᱢᱮᱱᱟᱜ ᱟᱠᱟᱫ-ᱟ᱾ ᱩᱱᱠᱩ ᱟᱚᱣᱟᱜᱲᱟᱜ ᱠᱚᱦᱚᱸ ᱪᱮᱫᱞᱮᱠᱟ ᱮ ᱱᱤᱥᱩᱱ ᱜᱮ ᱵᱩ
ᱦᱮᱸ, ᱦᱮᱸ ᱟᱫᱚ ᱟᱫᱚ ᱠᱟᱹᱡ ᱰᱟᱝᱝᱨᱤ ᱠᱚ ᱢᱮᱨᱚᱢ ᱠᱚ ᱠᱟᱹᱡ ᱡᱟᱹᱥᱛᱤ ᱧᱚᱜ ᱠᱚ ᱛᱟᱦᱮᱸ ᱞᱮᱱ ᱠᱷᱟᱱᱡ ᱚᱱᱟ ᱥᱟᱨ ᱠᱚᱦᱚᱸ ᱠᱟᱹᱢᱤ ᱧᱚᱜᱟ ᱩᱱᱠᱩᱣᱟᱜ ᱡᱟᱦᱟᱸ ᱜᱚᱵᱚᱞ ᱥᱟᱨ ᱧᱟᱢᱚᱜ ᱫᱚ᱾ ᱠᱷᱟᱹᱮᱛ ᱵᱟᱹᱭᱦᱟᱹᱲ ᱠᱚᱨᱮ ᱦᱚᱸ
ᱦᱳᱭ, ᱦᱳᱭ ᱡᱳᱭᱵ ᱥᱟᱨ ᱠᱚ ᱞᱟᱹᱭᱮᱫᱫᱟ᱾ ᱦᱳ ᱮᱱᱟᱠᱚ ᱱᱟᱭ ᱱᱟᱭᱛᱮ ᱡᱟᱸᱵᱟᱭ ᱫᱚ ᱪᱟᱥᱚᱜ ᱜᱟᱱᱚᱜ ᱛᱮ ᱚᱱᱟ ᱫᱚ, ᱵᱟᱹᱲᱛᱤᱵᱚᱱ ᱵᱮᱣᱦᱟᱨᱟ ᱥᱮ᱾ ᱵᱟᱡᱟᱨ ᱨᱮᱢᱟ ᱠᱤᱨᱤᱧ ᱛᱮ ᱥᱟᱨ ᱠᱚᱢᱟ ᱧᱟᱢᱚᱜ ᱜᱮᱭᱟ᱾ ᱚᱱᱟ ᱫᱚ ᱟᱵᱚᱣᱟ-ᱜ ᱜᱮ ᱠᱷᱚᱛᱤᱜ ᱛᱟᱵᱚᱱᱟ᱾ ᱠᱷᱮᱛ ᱵᱚᱪᱷᱚ ᱠᱚ ᱛ ᱥᱟᱶᱛᱮ ᱦᱚᱲᱢᱚ ᱠᱚᱦᱚᱸ ᱵᱷᱟᱹᱤ ᱛᱟᱵᱚᱱᱟ᱾
ᱦᱮᱸ᱾
ᱚᱱᱟ ᱠᱷᱚᱡ ᱫᱚ ᱠᱚ-ᱱᱚ ᱩᱚᱛᱛᱤᱠᱟᱫᱚᱱ ᱵᱟᱹᱱᱩᱜᱼᱟ ᱡᱟᱦᱟᱱᱟᱜ ᱡᱤᱱᱤᱥ ᱨᱮᱜᱮᱢ ᱮᱢ ᱵᱟᱱᱩᱼᱟ᱾ ᱥᱚᱵᱡᱤ ᱡᱮᱠᱚᱱᱱᱳ ᱥᱚᱵᱽᱡᱤ ᱦᱩᱲᱩ ᱪᱟᱥ ᱡᱟᱦᱟᱱᱟᱜ ᱨᱮᱜᱮᱢ ᱮᱢ ᱫᱟᱲᱮᱭᱟᱜᱼᱟ᱾
ᱦᱳᱭ ᱦᱳᱭ- ᱠᱷᱞ ᱠᱷᱮᱞ᱾
ᱟᱢ ᱠᱷᱮᱛ ᱵᱟᱹᱦᱟᱹᱲ ᱠᱚ ᱦᱚ ᱵᱟᱭ ᱠᱷᱩᱚᱛᱤᱭᱟᱭ ᱟᱨ ᱯᱷᱚᱥᱚᱞ
ᱦᱳᱭ, ᱦᱳᱭ ᱚᱱᱟ ᱡᱟᱦᱟᱸ ᱵᱚᱱ ᱡᱚᱢᱟ ᱚᱱᱟ ᱡᱚᱢᱟᱜ ᱡᱤᱱᱤᱥ ᱦᱚᱸ ᱢᱟᱱᱮ ᱨᱟᱱ ᱞᱟᱜᱟᱣᱟᱜ ᱫᱚ ᱦᱟᱸᱜ ᱦᱚᱲᱢᱚ ᱨᱮ ᱠᱷᱚᱛᱤ ᱦᱩᱭᱩᱜ ᱛᱟᱵᱚᱱᱟ᱾ ᱡᱮᱠᱷᱟᱱ
ᱠᱟᱛᱮ ᱧᱮᱞ ᱦᱩᱭ ᱠᱟᱱᱟ ᱮᱨ ᱠᱟᱛᱮᱜ ᱦᱚᱸ ᱵᱟᱝ ᱦᱩᱭᱩᱜᱼᱟ ᱟᱨᱚ ᱟᱨ ᱠᱷᱚᱛᱤ ᱜᱮᱭᱟ ᱠᱤᱪᱷᱩ ᱠᱤᱪᱷᱩ ᱥᱟᱨ ᱠᱚ ᱫᱚᱭᱟᱨ ᱠᱟᱛᱮᱮᱫ ᱦᱩᱸ᱾
ᱦᱩᱸ ᱡᱮᱢᱚᱱ ᱤᱭᱩᱨᱤᱭᱟᱹ ᱥᱟᱦᱟᱨ ᱡᱩᱫᱤ ᱫᱚᱢᱮ ᱡᱟᱹᱥᱛᱤ ᱧᱚᱜ ᱮᱢ ᱮᱢᱚᱜ-ᱟ ᱚᱱᱟ ᱯᱩᱨᱟᱹ ᱠᱷᱚ ᱛᱤᱭᱩ-ᱜ ᱠᱟᱼᱟᱭ
ᱦᱳᱭ ᱦᱳᱭ ᱦᱳᱭ
ᱫᱟᱢᱮ ᱡᱟᱹᱥᱛᱤ ᱵᱟᱝ ᱮᱢ ᱜᱟᱱᱚᱜᱼᱟ᱾ ᱚᱱᱟ ᱫᱚ᱾
ᱦᱳᱭ ᱦᱳᱭ
ᱦᱳᱭ ᱟᱹᱰᱤ ᱜᱟᱱ ᱚᱱᱠᱟ ᱴᱚᱴᱷᱟ ᱠᱚᱨᱮ ᱧᱮᱞ ᱟᱠᱟᱱᱟ᱾ ᱮᱠᱷᱚᱱ ᱫᱚ ᱡᱚᱭᱵ ᱥᱟᱨᱡ ᱥᱮ ᱜᱩᱨᱤᱡ ᱡᱟᱦᱟᱸ ᱜᱩᱨᱤᱡ ᱠᱚ ᱢᱮᱛᱟᱜ ᱠᱟᱱᱟ᱾ ᱚᱱᱟ ᱫᱚ ᱟᱹᱰᱤ ᱠᱚᱢ ᱠᱚ ᱵᱮᱣᱦᱟᱨᱚᱜᱼᱟ᱾ ᱡᱮᱢᱚᱱᱠᱩ ᱰᱨᱤ ᱢᱮ ᱩᱱ ᱠᱷᱟᱱ ᱫᱚ-ᱠᱚ ᱢᱮᱱ ᱮᱫᱟ᱾ ᱵᱟᱡᱟᱨ ᱠᱷᱚᱱᱚᱡ ᱠᱤᱨᱤᱧ ᱨᱮ, ᱧᱟᱢᱚᱜ ᱠᱟᱱ ᱠᱷᱟᱤᱱᱟᱹᱜ ᱵ ᱚᱱᱟᱵ ᱪᱟᱥ ᱠᱚᱨᱮᱨᱤ ᱫᱚ, ᱚᱱᱠᱟ ᱠᱟᱛᱮ ᱠᱚ ᱵᱮᱣᱦᱟᱨᱮᱫᱼᱟ ᱵᱟᱡᱟᱨ ᱠᱚᱨᱮᱱᱟᱜ ᱥᱟᱨᱜᱮ᱾ ᱟᱨ ᱚᱱᱠᱟᱟᱜᱮ ᱤᱭᱟᱹ ᱟᱱᱟᱡ ᱯᱟᱛᱤ ᱨᱮᱱᱟᱜ ᱯᱚᱨᱤᱢᱟᱱ ᱦᱚᱸ ᱵᱟᱹᱲᱛᱤ ᱦᱩᱭᱩᱜ ᱠᱟᱱ ᱛᱟᱠᱚᱣᱟ ᱟᱫᱚ ᱡᱚᱢᱮᱫᱼᱟ ᱠᱚ᱾ ᱡᱚᱢ ᱠᱟᱛᱮᱫ ᱚᱱᱠᱟ ᱠᱚ ᱟᱹᱰᱤ ᱜᱟᱱ ᱠᱚ ᱧᱮᱞ ᱧᱟᱢ ᱢᱮᱫ ᱥᱟᱢᱟᱝ ᱫᱟᱨᱮ ᱛᱮ ᱚᱞ ᱦᱩᱭᱩᱜ ᱠᱟᱱ ᱛᱟᱠᱚᱣᱟ
ᱦᱮᱸ ᱟᱫᱚ ᱚᱱᱠᱟᱱᱮ ᱡᱮ ᱥᱟᱨ ᱠᱤᱨᱤᱧ ᱠᱟᱛᱮ ᱥᱟᱨ ᱨᱳᱜᱽ ᱟᱡᱟᱨ ᱦᱚᱸ ᱟᱹᱰᱤ ᱡᱟᱹᱥᱛᱤ ᱧᱚᱜ ᱜᱮ ᱦᱩᱭᱩᱜᱚᱜᱼᱟ
ᱦᱳᱭ ᱦᱳᱭ ᱟᱨ ᱡᱮᱢᱚᱱ ᱮᱠᱷᱚᱱ ᱥᱟᱨ ᱠᱚ ᱵᱮᱣᱦᱟᱨ ᱛᱮ ᱚᱱᱠᱟ ᱠᱷᱮᱛ ᱨᱮ ᱡᱟᱦᱟᱸᱭ ᱞᱮᱸᱰᱮᱡ ᱠᱚ ᱛᱟᱦᱮᱱ ᱠᱟᱱᱟ᱾ ᱞᱮᱸᱰᱮᱡ ᱠᱚᱜ ᱦᱚᱸ ᱮᱠᱷᱚᱱ ᱛᱟᱦᱮᱱ ᱢᱟᱱᱮ ᱠᱚ ᱜᱚᱡ ᱜᱚᱡ ᱪᱟᱵᱟ ᱣᱟᱠᱟᱱᱷᱟᱜ
ᱦᱮᱸ ᱟᱫᱚ ᱡᱷᱟᱹᱞ ᱵᱟᱹᱭᱦᱟᱹᱲ ᱨᱮᱫᱚ ᱱᱮᱛᱟᱨ ᱫᱚ ᱚᱱᱟ ᱨᱮᱸᱜᱮᱡ ᱠᱚᱦᱚᱸ ᱠᱷᱩᱵ ᱮᱠᱴᱟ ᱠᱚᱢ ᱜᱮ ᱠᱚ ᱧᱮᱞᱚᱜ ᱠᱟᱱᱟ ᱟᱫᱚ ᱚᱱᱠᱟ ᱢᱟᱱᱮ ᱥᱮᱬᱟ ᱥᱮᱬᱟ ᱠᱚᱫᱚ ᱵᱟᱠᱚ ᱛᱟᱦᱮᱸᱱ ᱠᱟᱱ ᱚᱱᱮ ᱠᱟᱹᱴᱤᱡ ᱠᱟᱹᱴᱤᱡ ᱠᱚ ᱩᱱᱠᱩ ᱜᱮ
ᱩᱱᱠᱩ ᱦᱚᱸ ᱠᱚ ᱦᱟᱯᱤᱜ ᱪᱟᱵᱟᱣ ᱠᱟᱱᱟ
ᱦᱮᱸ ᱩᱱᱠᱩ ᱦᱚᱸ ᱫᱤᱱᱠᱮ ᱫᱤᱱ ᱠᱚᱢ ᱪᱟᱞᱟᱜ ᱠᱟᱱᱟ ᱠᱚ ᱦᱤᱡᱩᱜ ᱠᱟᱱ ᱫᱤᱱ ᱦᱤᱞᱚᱜ ᱩᱱᱠᱩ ᱡᱟᱹᱱᱤᱡ ᱵᱟᱝ ᱠᱚ ᱛᱟᱦᱮᱸᱱᱟ
ᱦᱚᱭ ᱥᱮᱫᱟᱭ ᱚᱱᱠᱟ ᱡᱮᱢᱚᱱ ᱠᱷᱮᱛ ᱵᱟᱹᱫᱽ ᱨᱮ ᱦᱟᱹᱠᱩ ᱠᱚᱵᱚᱱ ᱥᱟᱵ ᱮᱫᱠᱚ ᱛᱟᱦᱮᱸ ᱵᱟᱲᱛᱤ ᱠᱟᱭ ᱛᱮ
ᱦᱮᱸ ᱟᱨ ᱱᱮᱛᱟᱨ ᱫᱚ ᱩᱱᱠᱩ ᱦᱩᱸ ᱦᱮᱸ ᱟᱫᱚ ᱵᱟᱹᱭᱦᱟᱹᱲ ᱠᱟᱴᱠᱚᱢ ᱦᱚᱸ ᱵᱟᱠᱚ ᱦᱩᱭᱩᱜ ᱠᱟᱱᱟ ᱚᱱᱠᱟ ᱧᱚᱜ ᱞᱟᱦᱟ ᱛᱮᱢᱟ ᱵᱟ. ᱭ ᱵᱟᱹᱭᱦᱟᱹᱲ ᱠᱟᱴᱠᱚᱢ ᱛᱤᱱ ᱫᱷᱟᱣ ᱵᱟᱹᱭᱦᱟᱹᱲ ᱪᱟᱞᱟᱜ ᱦᱩᱭᱩᱜ ᱛᱟᱦᱮᱸᱜ ᱢᱟᱱᱮ ᱥᱟᱵ ᱟᱹᱜᱩ ᱦᱩᱭᱩᱜ ᱜᱮ ᱛᱟᱦᱮᱸᱱᱟ ᱚᱲᱟᱜ ᱡᱚᱢ ᱞᱮᱠᱟᱫᱚ, ᱱᱮᱛᱟᱨ ᱫᱚ ᱩᱱᱠᱩ ᱦᱚᱸᱠᱚ ᱫᱤᱱ ᱠᱮ ᱫᱤᱱ ᱠᱚ ᱟᱫ ᱪᱟᱞᱟᱜ ᱠᱟᱱᱟ᱾
ᱦᱳᱭ ᱦᱳᱭ ᱮᱠᱟᱞ ᱥᱟᱹᱨᱤ ᱠᱟᱛᱷᱟ ᱱᱚᱶᱟ ᱫᱚ ᱟᱞᱮ ᱥᱮᱫ ᱦᱚᱸ ᱯᱟᱨᱟᱭ ᱜᱮ ᱢᱟᱱᱮ ᱵᱟᱝᱠᱚ ᱧᱮᱞᱚᱜ ᱠᱟᱱᱟ ᱥᱮᱫᱟᱭ ᱫᱚ ᱟᱹᱰᱤ ᱡᱟᱹᱥᱼᱼᱼ ᱴᱚᱞ ᱠᱚᱛᱮ ᱞᱮ ᱥᱟᱵ ᱠᱚ ᱛᱟᱦᱮᱸᱱᱟ ᱢᱤᱫ ᱴᱚᱞ ᱠᱟᱛᱮᱫ ᱠᱟᱴᱠᱚᱢ ᱠᱚ ᱠᱤᱝᱵᱟ ᱩᱱᱠᱩ ᱦᱟᱹᱠᱩ ᱠᱚ ᱢᱮᱱᱠᱷᱟᱱ ᱮᱠᱷᱚᱱ ᱫᱚᱦᱟᱸᱜ ᱩᱱᱠᱩ ᱫᱚ ᱧᱮᱞ ᱫᱚ ᱟᱹᱰᱤ ᱠᱚᱢ ᱜᱮ ᱢᱤᱫ ᱵᱟᱨᱭᱟ ᱠᱚ ᱧᱮᱞᱚᱜᱼᱟ, ᱚᱱᱟ ᱠᱚᱨᱮ ᱦᱚᱸ ᱟᱫᱚ ᱩᱱᱠᱩ ᱥᱟᱼᱼᱼ ᱥᱟᱵ ᱦᱚᱣᱟ ᱡᱩᱫᱟᱹ ᱜᱤ ᱵᱩᱡᱷᱟᱹᱜ ᱟᱥᱮ
ᱟᱫᱚ ᱟᱵᱚ ᱫᱚ ᱦᱚᱱᱮ ᱟᱹᱰᱤ ᱟᱭᱢᱟ ᱜᱮ ᱨᱟᱱ ᱡᱟᱹᱥᱛᱤ ᱵᱚᱱ ᱮᱢᱟ ᱛᱚ ᱦᱟᱱᱮ ᱦᱩᱲᱩ ᱦᱩᱭ ᱞᱮᱱᱟ ᱟᱹᱰᱤ ᱡᱟᱹᱥᱛᱤ ᱨᱟᱱ ᱵᱚᱱ ᱮᱥᱯᱨᱮᱭᱟᱜ ᱜᱮᱭᱟ ᱚᱱᱟ ᱠᱷᱟᱹᱛᱤᱨ ᱦᱚᱸ
ᱦᱚᱭ ᱦᱚᱭ ᱮᱠᱟᱞ ᱚᱭᱡᱮ ᱮᱠᱷᱚᱱ ᱠᱚᱫᱚ ᱵᱟᱠᱚ ᱵᱩᱡᱮᱫ ᱢᱮᱱᱫᱟᱠᱚ ᱪᱤᱠᱟ. ᱪᱚᱼᱼ ᱡᱭᱵᱚᱥᱟᱨ ᱫᱚ ᱮᱢᱟᱜᱟ ᱡᱮᱦᱮᱛᱩ ᱵᱟᱡᱟᱨ ᱜᱮ ᱠᱤᱨᱤᱧ ᱛᱮ ᱧᱟᱢᱚᱜ ᱠᱟᱱᱟ ᱟᱨ ᱠᱚ ᱧᱮᱞᱮᱫᱼᱟ᱾ ᱞᱟᱜᱟᱣ ᱠᱟᱛᱮᱫ ᱦᱚᱸ ᱟᱹᱰᱤ ᱵᱟᱹᱲᱛᱤ ᱯ ᱯᱚᱨᱤᱢᱟᱱ ᱛᱮ ᱟᱱᱟᱡ ᱠᱚ ᱦᱩᱭᱩᱜ ᱠᱟᱱ ᱛᱮᱠᱚ ᱢᱮᱱ ᱮᱫᱟ ᱛᱟᱦᱞᱮ ᱱᱚᱶᱟ ᱜᱮᱵᱚᱱ ᱞᱟᱜᱟᱣᱟ ᱟᱨ ᱡᱮ ᱚᱱᱟ ᱵᱟᱝᱠᱚ ᱪᱤᱱᱛᱟᱹ ᱞᱮᱫᱼᱟ ᱡᱮ ᱱᱩᱠᱩ ᱡᱟᱦᱟᱸᱭ ᱡᱤᱵ ᱠᱚ ᱛᱟᱦᱮᱱ ᱠᱟᱱᱟ ᱠᱷᱮᱛ ᱠᱚᱨᱮ ᱠᱤᱝᱵᱟ ᱩᱱᱠᱩ ᱡᱤᱭᱟᱹᱞᱤ ᱠᱚ ᱡᱟᱦᱟᱸᱭ ᱠᱚ ᱛᱟᱦᱮᱱ ᱠᱟᱱᱟ, ᱫᱟᱜ ᱠᱚ ᱧᱩᱭᱮᱫᱭᱟ ᱩᱱᱠᱩ ᱦᱚᱸᱛᱚᱠᱚ ᱜᱡᱩᱜ ᱠᱟᱱᱟ᱾
ᱦᱮᱸ ᱩᱱᱠᱩ ᱦᱚᱸ ᱛᱚ ᱵᱟᱹᱜᱤ ᱪᱟᱵᱟᱜ ᱠᱟᱱᱟ᱾
ᱦᱳᱭ ᱦᱚᱭ ᱮᱴᱠᱮᱴᱚᱬᱮ ᱫᱚ ᱦᱩᱭ ᱢᱟ ᱦᱩᱭ ᱜᱟᱱ ᱟ ᱟᱵᱚ ᱫᱚ ᱱᱤᱛᱚᱜ ᱫᱚ ᱡᱤᱵᱽ ᱡᱤᱭᱟᱹᱞᱤ ᱧᱮᱞ ᱨᱮᱱᱟᱜ ᱤᱭᱟᱹ ᱦᱚᱸᱧ ᱧᱟᱢᱟ ᱫᱟᱣ ᱠᱚᱵᱚᱧ ᱧᱟᱢᱟ ᱢᱟᱱᱮ ᱯᱨᱟᱭ ᱠᱚ ᱦᱟᱹᱯᱤᱫ ᱪᱟᱵᱟᱜ ᱠᱟᱱ ᱛᱟᱵᱚᱱ ᱠᱷᱟᱡ ᱚᱱᱟ ᱵᱚᱱᱫᱚ ᱞᱟᱹᱜᱤᱫ ᱛᱮ ᱱᱤᱛᱚᱜ ᱫᱚ ᱚᱱᱟ ᱥᱟᱨ ᱠᱚᱜᱮ ᱡᱟᱦᱟᱸᱭ ᱵᱚᱱ ᱠᱤᱨᱤᱧᱮᱜᱼᱟ ᱚᱱᱟᱱᱜᱮ ᱦᱟᱛᱟᱣ ᱠᱟᱛᱮ ᱞᱟᱜᱟᱣ ᱵᱟᱝ ᱩᱪᱤᱛ ᱠᱟᱱ ᱛᱟᱵᱚᱱᱟ ᱵᱟᱹᱲᱛᱤ ᱠᱟᱭᱛᱮ ᱜᱚ ᱥᱟᱨ ᱜᱮᱵᱚᱱ ᱵᱮᱵᱷᱟᱨᱟ ᱾
ᱦᱚᱸ ᱚᱱᱟ ᱢᱟ ᱴᱷᱤᱠ ᱠᱟᱛᱷᱟ ᱜᱮᱵᱤᱱ ᱞᱟᱹᱭᱟᱠᱟᱜᱼᱟ ᱚᱱᱟ ᱵᱟᱡᱟᱨ ᱠᱚᱨᱮ ᱫᱚ ᱩᱱᱟᱹᱜ ᱴᱟ ᱫᱚ ᱵᱮᱵᱷᱟᱨ ᱵᱟᱝ ᱫᱚᱨᱠᱟᱨ ᱠᱟᱱᱟ ᱟᱫᱚ ᱜᱳᱵᱚᱨ ᱥᱟᱨᱜᱮ ᱠᱟᱹᱡ ᱡᱟᱹᱥᱛᱤ ᱧᱚᱜ ᱵᱮᱵᱚᱦᱟᱨ ᱫᱚᱨᱠᱟᱨ ᱠᱟᱱᱟ ᱚᱱᱟᱫᱚ
ᱦᱩᱸᱡᱟᱸᱣᱟᱭ ᱠᱚᱨᱮᱱ ᱱᱚᱝᱠᱟ ᱰᱟᱝᱨᱤ ᱠᱚ ᱵᱟᱹᱱᱩᱜ ᱚᱠᱟ ᱥᱮᱫ ᱦᱚᱸ ᱠᱚ ᱵᱟᱹᱱᱩᱜ ᱠᱟᱜ ᱠᱚᱣᱟ ᱦᱩᱸ ᱩᱱᱩᱠᱩ ᱦᱚᱸ ᱡᱟᱛᱮ ᱱᱩᱠᱩ ᱠᱚ ᱟᱹᱥᱩᱞ ᱠᱚᱢᱟ ᱵᱤᱥᱮᱥ ᱠᱟᱭᱛᱮ ᱪᱟᱥᱵᱟᱥ ᱵᱟᱝ ᱞᱟᱹᱜᱤᱫ ᱨᱮᱦᱚᱸ ᱡᱚᱜᱚᱥᱟᱭ ᱞᱟᱹᱜᱤᱫ ᱛᱮ ᱾ ᱟᱫᱚ ᱠᱤᱪᱷᱩ ᱠᱤᱪᱷᱩ ᱫᱚ ᱟᱞᱮ ᱵᱤᱥᱮᱥᱟᱭᱛᱮ ᱚᱱᱠᱟ ᱠᱤᱪᱷᱩ ᱡᱟᱭᱜᱟ ᱨᱮ ᱧᱮᱞᱟᱠᱟᱱᱟ ᱵᱟᱹᱲ ᱛᱤ ᱴᱟᱠᱴᱟᱨ ᱠᱚ ᱵᱮᱵᱷᱟᱨᱮᱜᱼᱟ ᱥᱤ ᱨᱮ ᱥᱤᱭᱩᱜ ᱞᱟᱹᱜᱤᱫ ᱛᱮ
ᱦᱮᱸ ᱱᱮᱛᱟᱨ ᱫᱚ ᱚᱱᱟ ᱱᱟᱦᱮᱞ ᱠᱚᱫᱚ ᱠᱟᱹᱡ ᱫᱤᱱ ᱠᱮ ᱫᱤᱱ ᱟᱫ ᱪᱟᱵᱟᱜ ᱠᱟᱱᱟ ᱱᱟᱦᱮᱞ ᱛᱟ ᱫᱚ ᱚᱱᱮ ᱪᱮᱫᱠᱟᱧ ᱞᱟᱹᱭᱟ ᱱᱟᱦᱮᱞ ᱢᱟᱱᱮ ᱥᱤ ᱠᱚ ᱥᱤ ᱫᱟ ᱢᱮᱥᱤᱱ ᱛᱮᱜᱮ ᱨᱚᱦᱚᱭ ᱨᱚᱦᱚᱭ ᱫᱟᱢ ᱢᱮᱥᱤᱱ ᱛᱮᱜᱮ ᱡᱚᱛᱚ ᱠᱤᱪᱷᱩ ᱟᱨ ᱤᱨᱦᱚᱸᱠᱚ ᱤᱨ ᱫᱟ ᱢᱮᱥᱤᱱ ᱛᱮᱜᱮ ᱱᱮᱛᱟᱨ ᱫᱚ
ᱦᱚᱭ ᱦᱚᱭ ᱮᱛᱟᱞ ᱮᱛᱟᱞ ᱾ ᱡᱚᱛᱚ ᱠᱤᱪᱷᱩ ᱜᱮ ᱮᱠᱷᱚᱱ ᱫᱚ ᱢᱮᱥᱤᱱ ᱠᱟᱱᱟ ᱢᱮᱥᱤᱱ ᱛᱮᱫᱚ ᱥᱮᱛᱟᱜ ᱠᱷᱮᱛ ᱜᱮ ᱵᱟᱹᱲᱤᱡᱚᱜ ᱠᱟᱱᱟ ᱪᱮᱫᱟᱜ ᱥᱮ ᱱᱚᱜ-ᱚᱭ ᱱᱟᱦᱮᱞ ᱛᱮ ᱡᱩᱫᱤ ᱵᱚᱱ ᱥᱤᱭᱟ ᱥᱮ ᱡᱟᱦᱟᱸ ᱛᱤᱱᱟᱹᱜ ᱜᱷᱟᱥ ᱠᱚᱵᱚᱱ ᱯᱟᱲᱟᱜ ᱤᱫᱤᱭᱮᱫᱼᱟ ᱚᱱᱟ ᱜᱷᱟᱥ ᱠᱚᱫᱚ ᱚᱱᱟ ᱞᱟᱛᱟᱨ ᱨᱮ ᱵᱟᱹᱭᱥᱟᱹᱜ ᱠᱟᱱᱟ ᱞᱟᱛᱟᱨ ᱨᱮ ᱢᱟᱱᱮ ᱛᱚᱯᱟᱜ ᱤᱫᱤᱭᱮᱜ ᱟᱵᱚᱱ ᱠᱤᱱᱛᱩ ᱢᱮᱥᱤᱱ ᱛᱮᱫᱚ ᱥᱩᱫᱩ ᱜᱮᱫ ᱪᱟᱞᱟᱜ ᱠᱟᱱᱟ ᱪᱮᱛᱟᱱ ᱨᱮᱜᱮ ᱛᱟᱦᱮᱸᱱ ᱠᱟᱱᱟ ᱟᱨ ᱚᱱᱟ ᱦᱚᱸ ᱥᱟᱸᱜᱮ ᱪᱟᱞᱟᱜ ᱠᱟᱱᱟ ᱫᱤᱱᱠᱮ ᱫᱤᱱ ᱜᱷᱟᱥ ᱠᱚ ᱾ ᱟᱨ ᱱᱚᱣᱟ ᱤᱭᱟᱹ ᱡᱟᱦᱟᱸ ᱱᱟᱦᱮᱞ ᱛᱮᱵᱚᱱ ᱥᱤ ᱠᱷᱟᱡ ᱚᱱᱟ ᱵᱷᱤᱛᱤᱨ ᱥᱮᱜᱵᱩᱱ ᱰᱩᱵᱩᱡ ᱠᱷᱮᱡ ᱫᱚ ᱞᱮᱵᱮᱫ ᱰᱩᱵᱩᱡ ᱟᱵᱚᱱ ᱥᱮ ᱛᱟᱦᱞᱮ ᱠᱷᱟᱡ ᱚᱱᱠᱟ ᱞᱮᱠᱟ ᱟᱫᱚ ᱵᱟᱝ ᱨᱟᱠᱟᱵ ᱪᱟᱞᱟᱜᱼᱟ ᱚᱱᱟ ᱫᱚ ᱟᱫᱚ ᱚᱱᱟ ᱜᱩᱡᱩᱜᱼᱟ ᱥᱮᱭᱟᱜᱼᱟ ᱦᱚᱭ ᱮᱝᱠᱟ ᱛᱮᱫᱚ ᱵᱟᱭ ᱜᱚᱡ ᱫᱟᱲᱮᱭᱟᱜ-ᱟ ᱛᱚ ᱥᱩᱫᱩ ᱜᱮᱫ ᱛᱚᱯᱟᱜ ᱤᱫᱤᱭᱮᱜᱼᱟ ᱾
ᱦᱚᱸ ᱚᱱᱟ ᱠᱷᱟᱹᱞᱤ ᱜᱮᱫ ᱛᱮᱫ ᱾ ᱚᱱᱟ ᱠᱷᱟᱹᱞᱤ ᱪᱮᱛᱟᱱ ᱛᱮᱜᱮ ᱛᱚ ᱜᱮᱫ ᱛᱚᱯᱟᱜ ᱤᱫᱤᱭᱟᱭ ᱦᱩᱸ ᱾
ᱦᱚᱭ ᱦᱚᱭ ᱱᱟᱦᱮᱞ ᱛᱮᱜᱮ ᱢᱤᱫ ᱵᱚᱠᱷᱮ ᱫᱚ ᱦᱟᱸᱜ ᱱᱟᱯᱟᱭᱚᱜᱼᱟ ᱾ ᱟᱫᱚ ᱮᱠᱷᱚᱱ ᱫᱚ ᱫᱟᱲᱮ ᱠᱚ ᱠᱷᱟᱴᱟᱣ ᱠᱚ ᱠᱚᱥᱴᱚ ᱠᱚ ᱵᱩᱡᱮᱜ ᱛᱟᱵᱚᱱᱟ ᱾
ᱟᱫᱚ ᱫᱚ ᱱᱮᱛᱟᱨ ᱦᱚᱲ ᱫᱚ ᱚᱱᱠᱟ ᱵᱟᱠᱚ ᱠᱟᱹᱢᱤ ᱦᱚᱫᱟ ᱛᱚ ᱟᱫᱚ ᱡᱚᱛᱚ ᱱᱮᱛᱟᱨ ᱫᱚ ᱢᱮᱥᱤᱱ ᱩᱰᱩᱠ ᱠᱟᱱᱟ ᱛᱟᱦᱮᱱᱟ᱾ ᱥᱤᱱ ᱪᱮᱛᱟᱱ ᱨᱮ ᱵᱷᱚᱨᱥᱟ ᱫᱚ ᱾
ᱦᱚᱭ ᱦᱚᱭ ᱢᱟᱱᱮ ᱮᱠᱷᱚᱱ ᱫᱚ ᱡᱚᱛᱚ ᱠᱤᱪᱷᱩ ᱢᱮᱥᱤᱱᱟᱜ ᱠᱟᱱ ᱛᱮ ᱠᱷᱟᱡ ᱫᱚ ᱦᱚᱲ ᱦᱚᱲᱢᱚ ᱢᱟᱱᱮ ᱦᱚᱲᱟᱜ ᱫᱟᱲᱮ ᱠᱷᱟᱴᱟᱣ ᱫᱚ ᱟᱹᱰᱤ ᱠᱚᱥᱴᱚ ᱠᱚ ᱵᱩᱡᱟ ᱾ ᱢᱮᱱ ᱫᱟᱠᱚ ᱢᱤᱫ ᱜᱷᱟᱟᱹᱲᱤᱡ ᱵᱮᱯᱟᱨ ᱢᱤᱫ ᱜᱷᱟᱲ ᱛᱮ ᱥᱤ ᱪᱟᱵᱟ ᱠᱟᱜ ᱞᱮᱠᱷᱟᱡ ᱜᱮ ᱵᱷᱩᱜᱤᱭᱟ ᱛᱤᱱᱟᱜ ᱛᱮᱜᱤ ᱥᱤᱭᱟᱵᱚᱫᱚ
ᱱᱮᱛᱟᱨ ᱫᱚ ᱢᱮᱥᱤᱱ ᱛᱮᱫ ᱵᱤᱥᱤ ᱜᱷᱟᱹᱲᱤᱡ ᱥᱚᱢᱚᱭ ᱵᱟᱭ ᱦᱟᱛᱟᱣᱟ ᱟᱨ ᱡᱟᱦᱟᱸ ᱛᱤᱱ ᱢᱟᱨᱟᱝ ᱠᱷᱮᱛ ᱜᱮᱛᱟᱢ ᱢᱤᱫ ᱜᱷᱟᱹᱲᱤᱡ ᱛᱮ ᱥᱤ ᱜᱚᱫ ᱠᱟᱛᱟᱢᱟᱭ ᱾
ᱦᱚᱭ ᱦᱚᱭ ᱦᱚᱭ ᱾ ᱦᱚᱭ ᱟᱞᱮᱥᱮᱫ ᱫᱚ ᱦᱟᱸᱜ ᱢᱟᱱᱮ ᱟᱞᱮ ᱜᱮ ᱟᱞᱮ ᱫᱚ ᱦᱟᱸᱜ ᱚᱱᱠᱟ ᱞᱮᱠᱟ ᱠᱷᱮᱛ ᱠᱚ ᱵᱟᱹᱱᱩᱜ ᱛᱟᱞᱮ ᱛᱮ ᱦᱚᱸ ᱰᱟᱝᱨᱤ ᱥᱮ ᱰᱟᱝᱨᱤ ᱱᱟᱦᱮᱞ ᱛᱮᱜᱞᱮ ᱥᱤᱭᱟ᱾
ᱦᱩᱸ ᱡᱟᱦᱟᱸ ᱡᱩᱫᱤ ᱠᱟᱹᱡ ᱡᱟᱹᱥ, ᱡᱟ. ᱥ ᱛᱤ ᱧᱚᱜ ᱜᱮᱛᱟᱭᱟ ᱩᱱᱤ ᱫᱚ ᱢᱮᱥᱤᱱ ᱛᱮᱜᱮ ᱡᱟᱦᱟᱸᱭ ᱡᱩᱫᱤ ᱠᱟᱹᱡ ᱠᱚᱢ ᱧᱚᱜ ᱠᱷᱮᱛ ᱵᱟᱹᱭᱦᱟᱹᱲ ᱠᱚ ᱢᱮᱱᱟᱜ ᱛᱟᱭᱟ ᱩᱱᱤ ᱫᱚ ᱢᱮᱥᱤᱱ ᱛᱮᱜᱮ ᱫᱚ ᱵᱟᱝ ᱰᱟᱝᱨᱤ ᱱᱟᱦᱮᱞ ᱛᱮ ᱛᱮᱜᱮ ᱚᱞᱯᱚ ᱧᱚᱜ ᱥᱤ ᱜᱚᱫ ᱞᱮᱜ-ᱟᱭ ᱨᱚᱦᱚᱭ ᱠᱮᱫᱟᱭ᱾
ᱦᱚᱭ ᱦᱚᱭ ᱮᱠᱟᱞ ᱟᱫᱚ ᱚᱱᱮ ᱚᱱᱠᱟ ᱚᱥ ᱢᱟ ᱵᱚᱱ ᱧᱮᱞ ᱤᱫᱤᱭᱮᱫ ᱜᱮ ᱫᱤᱱ ᱠᱮ‌ ᱫᱤᱱ ᱵᱟᱹᱲᱤᱡ ᱪᱟᱞᱟᱜ ᱠᱟᱱᱟ ᱾ ᱛᱤᱱᱟᱹᱜ ᱢᱟᱱᱮ ᱚᱱᱠᱟ ᱫᱤᱥᱚᱢ ᱠᱚ ᱩᱛᱱᱟᱹᱣ ᱪᱟᱞᱟᱜ ᱠᱟᱱᱟ ᱩᱱᱟᱹᱜ ᱜᱮ ᱫᱤᱥᱚᱢ ᱦᱚᱸ ᱵᱟᱲᱤᱡ ᱪᱟᱞᱟᱜ ᱠᱟᱱᱟ ᱢᱤᱫ ᱥᱮᱫ ᱛᱮᱫᱚ ᱾
ᱚᱱᱟ ᱢᱟ ᱦᱮᱸᱜᱮ ᱟᱨ ᱫᱟᱨᱮ ᱯᱟᱞᱟ ᱵᱤᱨ ᱠᱚᱦᱚᱸ ᱟᱰᱤ ᱡᱟᱥᱛᱤ ᱜᱮᱠᱚ ᱢᱟᱜᱽ ᱮᱫᱟ ᱱᱮᱛᱟᱨ ᱫᱚ ᱚᱱᱮ ᱚᱲᱟᱜ ᱨᱮᱠᱚ ᱾ ᱥᱮᱬᱟ ᱥᱮᱬᱟ ᱚᱲᱟᱜ ᱦᱚᱸ ᱟᱨ ᱡᱤᱵ ᱡᱤᱭᱟᱹᱞᱤ ᱞᱟᱹᱜᱤᱫ ᱦᱚᱛᱚ ᱩᱱᱠᱩᱣᱟᱜ ᱦᱚᱸ ᱚᱲᱟᱜ ᱵᱩᱨᱩ ᱵᱤᱨ ᱰᱩᱝᱨᱤ ᱠᱚᱫᱚ ᱢᱟᱜᱽ ᱩᱪᱤᱛ ᱵᱟᱝ ᱠᱟᱱᱟ ᱩᱱᱠᱩᱣᱟᱜ ᱛᱚ ᱛᱟᱦᱮᱸ ᱡᱟᱭᱜᱟ ᱨᱮᱱᱟᱜ ᱚᱫᱷᱤᱠᱟᱨ ᱢᱮᱱᱟᱜ ᱛᱟᱠᱚᱣᱟ ᱛᱚ ᱩᱱᱠᱩ ᱜᱮᱭᱟᱜ ᱡᱩᱫᱤ ᱡᱟᱭᱜᱟ ᱜᱮᱢ ᱢᱟᱜᱽ ᱪᱟᱵᱟ ᱠᱮᱫᱟ ᱠᱩ ᱫᱚ ᱟᱠᱟ ᱨᱮᱠᱚ ᱛᱟᱦᱮᱸᱱᱟ᱾
ᱦᱚᱭ ᱜᱚᱝᱠᱮ ᱮᱠᱫᱚᱢ ᱱᱟᱯᱟᱭ ᱠᱟᱛᱷᱟ ᱵᱮᱱ ᱥᱟᱵ ᱨᱟᱠᱟᱵ ᱟᱠᱟᱜᱼᱟ ᱾ ᱱᱚᱣᱟ ᱫᱚ ᱡᱚᱛᱷᱟᱛ ᱜᱮᱵᱮᱱ ᱞᱟᱹᱭᱮᱜ ᱡᱮ ᱵᱤᱨ ᱵᱩᱨᱩ ᱵᱤᱨ ᱵᱩᱨᱩ ᱠᱚᱫᱚ ᱡᱤᱠᱞᱤ ᱠᱚᱣᱟᱜ ᱠᱟᱱᱟ ᱥᱮ